ᱦᱮᱸ, ᱜᱚᱝᱠᱮ ᱡᱚᱦᱟᱨ ᱜᱮ।
ᱜᱚᱝᱠᱮ, ᱵᱮᱥ ᱵᱟᱲᱟ ᱜᱮ?
ᱦᱮᱸ, ᱵᱮᱥ ᱵᱟᱲᱟ ᱜᱮ, ᱪᱟᱸᱫᱚ ᱵᱚᱸᱜᱟ ᱫᱟᱭᱟᱛᱮ। ᱜᱚᱝᱠᱮ, ᱟᱢ ᱜᱮ, ᱚᱠᱟ ᱞᱮᱠᱟ?
ᱦᱮᱸ, ᱜᱚᱝᱠᱮ! ᱤᱧ ᱦᱚᱸ ᱚᱱᱠᱟ, ᱵᱮᱥ ᱵᱟᱲᱟ ᱜᱮ, ᱢᱮᱱᱟᱜ ᱟᱠᱟᱫᱤᱧᱟ।
ᱟᱪᱪᱷᱟ ᱟᱪᱪᱷᱟ‌।
ᱦᱮᱸ ᱜᱚᱝᱠᱮ ᱡᱚᱢ ᱵᱟᱲᱟ ᱠᱚ ᱦᱩᱭ ᱴᱱᱟ ᱥᱮ ᱵᱟᱝᱟ?
ᱦᱮᱸ ᱜᱚᱝᱠᱮ ᱡᱚᱢ ᱵᱟᱲᱟ ᱠᱚᱫᱚ ᱦᱩᱭ ᱱᱟ᱾ ᱜᱚᱝᱠᱮ ᱟᱢᱟᱜ ᱜᱮ ᱡᱚᱢ ᱵᱟᱲᱟ ᱠᱚ ᱦᱩᱭᱱᱟ ᱥᱮ ᱵᱟᱝ?
ᱦᱩᱸ ᱦᱮᱸ ᱜᱚᱝᱠᱮ ᱦᱩᱭᱮᱱᱟ, ᱠᱤᱪᱷᱩ ᱜᱷᱟᱲᱤᱡ ᱢᱟᱲᱟᱝ ᱠᱷᱚᱱ ᱢᱟᱲᱟᱝ ᱨᱮᱜᱮ ᱡᱚᱢ ᱵᱟᱲᱟ ᱠᱚᱫᱚ ᱦᱳᱭᱱᱟ।
ᱟᱪᱪᱷᱟ ᱟᱪᱪᱷᱟ, ᱜᱚᱝᱠᱮ ᱛᱟᱸᱦᱚᱞᱮ ᱪᱮᱫ ᱞᱮᱠᱟ ᱛᱤᱨᱤᱥᱮ ᱡᱩᱱ ᱠᱚ ᱢᱟᱱᱟᱣ ᱠᱮᱫᱟ ᱯᱮᱥᱮ ᱵᱟᱝ?
ᱦᱮᱸ ᱜᱚᱝᱠᱮ ᱛᱤᱨᱤᱥᱮ ᱡᱩᱱ ᱠᱚ ᱦᱚᱞᱟ ᱜᱮ ᱯᱟᱨᱚ ᱢᱮᱱᱟ᱾ ᱢᱚᱡᱽ ᱜᱮᱞᱮ ᱢᱟᱱᱟᱣ ᱠᱮᱫᱟ।
ᱟᱪᱪᱷᱟ।
ᱜᱚᱝᱠᱮ ᱟᱯᱮ ᱥᱮᱫ ᱪᱮᱫᱠᱟ ᱛᱤᱨᱤᱥᱮ ᱡᱩᱱ ᱠᱚ ᱢᱟᱱᱮ ᱢᱚᱡᱽ ᱧᱚᱜ ᱠᱚ ᱢᱟᱱᱟᱣ ᱜᱮᱭᱟ ᱥᱮ ᱵᱟᱝ ᱜᱮ?
ᱦᱮᱸ ᱜᱚᱝᱠᱮ ᱢᱟᱱᱟᱣ ᱠᱮᱫ ᱜᱮᱭᱟᱞᱮ ᱵᱷᱟᱜᱤ ᱜᱮ ᱛᱩᱢᱫᱟᱜ ᱴᱟᱢᱟᱠ ᱟᱛᱮ ᱨᱮᱜᱽᱲᱟ ᱪᱚᱲᱪᱩᱲ᱾ ᱠᱮᱭᱟᱞᱮ ᱵᱷᱟᱞᱮ ᱜᱮ।
ᱟᱞᱮ ᱦᱚᱸ ᱚᱱᱠᱟᱜᱮ ᱨᱮᱜᱽᱲᱟ, ᱛᱩᱢᱫᱟᱜ ᱟᱛᱮᱜ ᱜᱮ ᱥᱟᱱᱛᱟᱲ ᱠᱚᱣᱟᱜ ᱫᱚ ᱵᱩᱡᱽ ᱫᱟᱲᱮᱭᱟᱜ ᱠᱟᱱ ᱜᱮᱭᱟᱢ ᱛᱚ ᱛᱩᱢᱫᱟᱜ ᱴᱟᱢᱟᱠ ᱪᱷᱟᱲᱟ ᱛᱚ ᱵᱟᱝ ᱜᱟᱱᱚᱜᱼᱟ ᱡᱟᱦᱟᱱᱟᱜ ᱠᱟᱹᱢᱤ ᱨᱮᱜᱮ।
ᱮᱠᱫᱚᱢ ᱮᱠᱫᱚᱢ ᱚᱱᱟ ᱡᱩᱫᱤ ᱟᱵᱚ ᱵᱟᱝᱵᱚᱱ ᱵᱮᱵᱚᱦᱟᱨᱟ ᱛᱟᱦᱚᱞᱮ ᱟᱵᱚᱣᱟᱜ ᱥᱟᱱᱛᱟᱲ ᱥᱟᱣᱛᱟ ᱨᱮᱱ ᱦᱚᱲᱟᱜ ᱟᱵᱚ ᱪᱤᱠᱟᱹ ᱛᱮᱵᱚᱱ ᱪᱤᱱᱦᱟᱹᱜᱼᱟ ᱡᱮ ᱟᱵᱚ ᱥᱟᱱᱛᱟᱲ ᱥᱟᱣᱛᱟ ᱨᱮᱱ ᱠᱟᱱᱟ ᱵᱚᱱ।
ᱦᱮᱸ ᱛᱚ। ᱛᱟᱞᱦᱮ ᱜᱚᱝᱠᱮ ᱫᱟᱜ ᱵᱟᱲᱟᱭ ᱫᱟᱭ ᱥᱮ ᱵᱟᱝ?
ᱜᱚᱝᱠᱮ ᱱᱚᱛᱮᱨᱮ ᱫᱟᱜ ᱫᱚᱭ ᱫᱟᱜ ᱮᱫ ᱜᱮᱭᱟ ᱢᱟᱱᱮ ᱚᱱᱠᱟ ᱵᱷᱟᱵᱛᱮ ᱵᱟᱭ ᱫᱟᱜ ᱮᱫᱟ᱾ ᱠᱟᱨᱚᱱ ᱡᱩᱫᱤᱢ
ᱠᱟᱨᱚᱱ ᱱᱤᱛᱚᱜ ᱫᱚ ᱫᱟᱜ ᱩᱪᱤᱛ ᱫᱚᱨᱠᱟᱨ᱾ ᱠᱟᱨᱚᱱ ᱫᱚ ᱦᱩᱭᱩᱜ ᱠᱟᱱᱟ ᱱᱤᱛᱚᱜ ᱫᱚ ᱪᱟᱥ ᱥᱤᱡᱤᱱ ᱠᱟᱱᱟ ᱥᱮ। ᱟᱥᱟᱲ ᱵᱚᱸᱜᱟ ᱡᱟᱸᱦᱟ ᱵᱚᱱ ᱞᱟᱹᱭᱟ। ᱱᱤᱛᱚᱜ ᱡᱩᱫᱤ ᱵᱟᱭ ᱫᱟᱜᱟ ᱛᱟᱦᱚᱞᱮ ᱪᱟᱥ ᱠᱚᱦᱚᱸ ᱪᱮᱫ ᱞᱮᱠᱟ ᱨᱮᱵᱚᱱ ᱪᱟᱥᱟ?
ᱦᱮᱸ।
ᱟᱞᱮ ᱥᱮᱫ ᱜᱚᱝᱠᱮ ᱚᱱᱠᱟ ᱜᱮ। ᱫᱟᱜ ᱫᱚᱭ ᱫᱟᱜ ᱵᱟᱲᱟᱭᱮᱫ ᱜᱮᱭᱟ ᱢᱚᱴᱟ ᱢᱩᱴᱤ ᱦᱚᱞᱟ ᱢᱟᱦᱫᱮᱨ ᱫᱚ ᱠᱟᱹᱴᱤᱡ ᱦᱚᱞᱟ ᱫᱚ ᱠᱟᱹᱴᱤᱡ ᱡᱳᱨ ᱧᱚᱜ ᱜᱮ ᱫᱟᱜ ᱵᱟᱲᱟ ᱡᱮᱫᱟᱭ, ᱫᱟᱜ ᱠᱮᱫᱟᱭ ᱢᱚᱸᱡᱽ ᱛᱚ ᱢᱚᱡᱽ ᱮᱱ ᱜᱮᱭᱟ ᱡᱟᱸᱦᱟ ᱢᱟᱱᱮ ᱟᱞᱮ ᱚᱱᱛᱮᱫᱚ ᱤᱛᱟᱹ ᱠᱚ ᱜᱤᱰᱤᱭ ᱟᱠᱟᱫᱟ ᱛᱚ। ᱚᱱᱟᱜᱮ ᱫᱟᱜ ᱠᱮᱫ ᱛᱮ ᱢᱚᱪᱮᱱ ᱛᱟᱠᱚᱣᱟ ᱞᱚᱜᱚᱱ ᱧᱚᱜ ᱚᱰᱠᱚᱜ ᱛᱟᱠᱚᱣᱟ ᱤᱱᱟᱹᱠᱷᱟᱱ᱾ ᱛᱚ ᱜᱚᱝᱠᱮ ᱯᱮ ᱤᱛᱟᱹ ᱠᱚᱯᱮ ᱜᱤᱰᱤ ᱠᱮᱜᱼᱟ ᱥᱮ ᱵᱟᱝ?
ᱦᱮᱸ ᱜᱚᱝᱠᱮ ᱤᱛᱹᱟ ᱠᱚ ᱜᱤᱰᱤ ᱦᱩᱭ ᱠᱟᱱᱟ ᱛᱚᱞᱟ ᱦᱟᱨᱟᱣ ᱟᱠᱟᱱᱟ᱾ ᱦᱟᱨᱟ ᱠᱟᱱᱟ ᱛᱟᱨᱯᱚᱨᱮ ᱱᱚᱜ-ᱚᱭ ᱫᱟᱜ ᱜᱮ ᱛᱤᱥᱮ ᱫᱟᱜ ᱮᱫᱟ ᱦᱟᱸᱜ᱾ ᱚᱱᱟ ᱫᱟᱜᱟᱭ ᱛᱚᱵᱮ ᱛᱚ ᱪᱟᱥᱟᱢ᱾
ᱦᱮᱸ᱾ ᱟᱞᱮᱥᱮᱫ ᱦᱚᱸ ᱚᱱᱠᱟ ᱜᱮ᱾ ᱛᱟᱦᱞᱮ ᱜᱚᱝᱠᱮ ᱟᱯᱮᱥᱮᱫ ᱦᱟᱹᱛᱤ ᱠᱚᱠᱚ ᱪᱟᱞᱟᱣ ᱵᱟᱲᱟᱜ ᱠᱟᱱᱟ ᱥᱮ ᱵᱟᱝ?
ᱜᱚᱝᱠᱮ ᱟᱞᱮᱥᱮᱱ ᱦᱟᱹᱛᱤ ᱦᱤᱡᱩᱜ ᱠᱟᱱ ᱜᱮᱭᱟ ᱠᱚ᱾
ᱢᱟᱱᱮ ᱪᱟᱞᱟᱣ ᱵᱟᱲᱟᱜ ᱜᱮᱭᱟ ᱠᱚ ᱟᱯᱮ ᱚᱱᱛᱮ ᱫᱚ?
ᱦᱮᱸ ᱦᱤᱨᱤ ᱞᱮ ᱜᱮᱭᱟ ᱠᱚ᱾ ᱚᱱᱠᱟ ᱟᱯᱮ ᱥᱮᱱ ᱠᱚ ᱥᱮᱱᱚᱜ ᱜᱮᱭᱟ?
ᱦᱮᱸ ᱜᱚᱝᱠᱮ ᱟᱞᱮᱥᱮᱫ ᱫᱚ ᱚᱱᱠᱟ ᱫᱚ ᱢᱟᱱᱮ ᱵᱤᱨ ᱠᱚᱫᱚ ᱠᱟᱹᱡ ᱥᱟᱺᱜᱤᱧ ᱧᱚᱜ ᱨᱮ ᱢᱮᱱᱟᱜᱼᱟ ᱛᱚ ᱟᱞᱮ ᱫᱚ ᱵᱤᱞᱟᱹᱛ ᱵᱤᱞᱟᱹᱛ ᱜᱮ ᱢᱟᱱᱮ ᱞᱟᱹᱭ ᱜᱟᱱᱚᱜᱼᱟ᱾ ᱯᱷᱟᱸᱠᱟ ᱡᱟᱭᱜᱟ ᱵᱟᱹᱫ ᱟᱨ ᱵᱟᱹᱫᱽ ᱜᱮ ᱚᱱᱠᱟ ᱵᱤᱨ ᱠᱚᱫᱚ ᱵᱟᱹᱱᱩᱜᱼᱟ ᱥᱩᱨ ᱨᱮ ᱠᱟᱹᱴᱤᱡ ᱥᱟᱺᱜᱤᱧ ᱟᱞᱮ ᱫᱚ ᱚᱱᱠᱟ ᱡᱟᱦᱟᱸ ᱠᱚ ᱚᱱᱠᱟ ᱞᱟᱜᱟ ᱯᱟᱨᱚᱢ ᱠᱚᱣᱟ ᱠᱚ ᱩᱱᱠᱩ ᱦᱟᱹᱛᱤ ᱠᱚ ᱦᱤᱡᱩᱜᱼᱟ ᱟᱨ ᱵᱟᱝᱠᱷᱟᱱ ᱫᱚ ᱱᱤᱛᱚᱜ ᱫᱚ ᱵᱟᱠᱚ ᱦᱤᱡᱩᱜᱼᱟ ᱾ ᱡᱚᱠᱷᱚᱱ ᱜᱮ ᱦᱩᱲᱩ ᱠᱚ ᱵᱤᱞᱤᱜᱼᱟ ᱩᱱ ᱚᱠᱛᱚ ᱜᱮ ᱦᱟᱹᱛᱤ ᱠᱚ ᱦᱤᱡᱩᱜᱼᱟ ᱵᱟᱝᱠᱷᱟᱱ ᱫᱚ ᱵᱟᱝᱜᱮ ᱾ ᱩᱱᱠᱩ ᱞᱟᱜᱟ ᱯᱟᱨᱚᱢ ᱦᱟᱹᱛᱤ ᱜᱮ ᱱᱤᱛᱚᱜ ᱫᱚ ᱞᱟᱜᱟ ᱯᱟᱨᱚᱢ ᱦᱟᱹᱛᱤ ᱠᱚ ᱦᱤᱡᱩᱜᱼᱟ ᱾
ᱟᱪᱪᱷᱟ ᱟᱪᱪᱷᱟ ᱾ ᱜᱚᱝᱠᱮ ᱟᱞᱮ ᱥᱮᱫ ᱫᱚ ᱦᱟᱸᱜ ᱢᱟᱱᱮ ᱟᱞᱮ ᱦᱚᱸ ᱵᱤᱨ ᱥᱩᱨ ᱜᱮᱭᱟᱞᱮ ᱛᱚ ᱟᱫᱚ ᱾
ᱦᱮᱸ ᱾
ᱦᱮᱸ, ᱟᱞᱮ ᱦᱚᱸᱠᱚ ᱦᱤᱨᱤ ᱞᱮᱜᱮᱭᱟ ᱠᱚ ᱾ ᱟᱫᱚ ᱜᱚᱝᱠᱮ ᱱᱚᱜᱼᱚᱭ ᱦᱟᱹᱛᱤ ᱢᱟᱠᱚ ᱦᱤᱡᱩᱜ ᱠᱟᱱᱟ ᱱᱚᱣᱟ ᱫᱚ, ᱢᱟᱱᱮ ᱟᱵᱚ ᱠᱚᱣᱟᱜ ᱵᱷᱩᱞ ᱠᱷᱟᱹᱛᱤᱨ ᱜᱮ, ᱚᱱᱟ ᱫᱚ ᱠᱟᱨᱚᱱ ᱫᱚ ᱦᱩᱭᱩᱜ ᱠᱟᱱᱟ ᱢᱟᱱᱮ ᱟᱵᱚ ᱵᱤᱨ ᱢᱟᱜ ᱯᱷᱟᱠᱟ ᱠᱟᱛᱮᱫ ᱚᱲᱟᱜ ᱫᱩᱣᱟᱹᱨ ᱵᱚᱱ ᱵᱮᱱᱟᱣᱮᱫᱟ, ᱠᱷᱮᱛ ᱵᱚᱱ ᱵᱮᱱᱟᱣ ᱮᱫᱟ, ᱵᱟᱹᱫ ᱵᱟᱹᱭᱦᱟᱹᱲ ᱵᱚᱱ ᱚᱱᱟ ᱟᱠᱚ ᱢᱟᱱᱮ ᱵᱤᱨ ᱨᱮᱱᱟᱜ ᱡᱟᱭᱜᱟ ᱨᱮ, ᱟᱨ ᱚᱱᱟ ᱫᱚ ᱩᱱᱠᱩᱣᱟᱜ ᱡᱟᱭᱜᱟ ᱠᱟᱱᱟ ᱦᱮᱸᱥᱮ ᱾
ᱦᱮᱸ ᱛᱟᱦᱮᱱ ᱴᱷᱟᱶ ᱟᱵᱚ ᱡᱮᱢᱚᱱ ᱟᱵᱚᱣᱟᱜ ᱟᱵᱚ ᱡᱮᱢᱚᱱ ᱟᱵᱚ ᱚᱲᱟᱜ ᱨᱮᱵᱚ ᱛᱟᱦᱮᱱᱟ ᱟᱠᱚ ᱫᱚ ᱚᱱᱠᱟ ᱵᱤᱨ ᱨᱮ ᱟᱠᱚᱣᱟᱜ ᱢᱤᱫᱴᱟᱝ ᱚᱲᱟᱜ ᱞᱮᱠᱟ ᱾
ᱮᱠᱫᱚᱢ ᱮᱠᱫᱚᱢ ᱩᱱᱠᱩ ᱠᱚ ᱦᱤᱡᱩᱜ ᱠᱟᱱᱟ ᱟᱫᱚ ᱩᱱᱠᱩ ᱟᱵᱚ ᱵᱚᱱ ᱚᱲᱟᱜ ᱫᱩᱣᱟᱹᱨᱮᱜᱼᱟ, ᱩᱱᱠᱩ ᱠᱚ ᱦᱤᱡᱩᱜ ᱠᱟᱱ ᱠᱷᱟᱱ ᱟᱫᱚ ᱩᱱᱠᱩ ᱠᱚ ᱦᱤᱡᱩᱜ ᱠᱟᱱ ᱠᱷᱟᱱ ᱩᱱᱠᱩ ᱟᱠᱚᱣᱟᱜ ᱡᱟᱭᱜᱟ ᱠᱟᱱᱟ ᱾ ᱟᱫᱚ ᱟᱵᱚ ᱫᱚᱵᱚᱱ ᱞᱟᱜᱟᱭᱮᱫ ᱠᱚᱣᱟ ᱦᱟᱱᱛᱮ ᱠᱷᱚᱱ ᱱᱟᱛᱮ ᱚᱱᱟ ᱠᱷᱟᱹᱛᱤᱨ ᱩᱱᱠᱩ ᱨᱟᱜᱤᱜ ᱠᱟᱱ ᱛᱮᱠᱚ, ᱦᱟᱱᱟ ᱵᱟᱝ ᱱᱚᱣᱟ ᱠᱚ ᱚᱡᱽ ᱫᱟᱠᱚ ᱾
ᱦᱮᱸ ᱾
ᱟᱪᱪᱷᱟ, ᱜᱚᱝᱠᱮ ᱛᱟᱦᱞᱮ ᱟᱯᱮ ᱥᱮᱫ ᱫᱚ ᱛᱟᱦᱞᱮ ᱛᱚᱞᱟ ᱠᱚ ᱪᱮᱫ ᱞᱮᱠᱟ ᱛᱤᱱᱟᱹᱜ ᱡᱷᱟᱹᱞ ᱜᱟᱱ ᱪᱮᱫ ᱠᱚ ᱪᱤᱠᱟᱹᱭᱮᱱᱟ ᱦᱟᱨᱟᱭᱮᱱᱟ ᱥᱮ
ᱦᱮᱸ ᱱᱚᱜᱼᱚᱭ ᱜᱚᱝᱠᱮ ᱠᱮ ᱢᱳᱚᱴᱟᱢᱩᱴᱤ ᱫᱚᱥ ᱯᱚᱱᱨᱚ ᱫᱤᱱ ᱦᱩᱭᱩᱜ ᱠᱟᱱᱟ ᱱᱚᱜᱚᱭ ᱜᱤᱰᱤ ᱠᱮᱫᱟ ᱠᱚ ᱾ ᱛᱚ ᱚᱱᱠᱟ ᱩᱰᱩᱠ ᱛᱚ ᱦᱚᱞᱟ ᱫᱚ ᱟᱞᱮ ᱚᱱᱛᱮ ᱫᱚ ᱦᱚᱞᱟ ᱢᱟᱫᱦᱮᱨ ᱜᱮ ᱡᱟ ᱫᱟᱜ ᱟᱠᱟᱫ ᱫᱚ ᱩᱰᱩᱠ ᱫᱚ ᱟᱹᱣᱨᱤ ᱩᱰᱩᱠᱚᱜᱼᱟ ᱾ ᱢᱤᱫᱴᱟᱝ ᱵᱟᱨᱜᱮ ᱚᱱᱠᱟ ᱢᱟᱱᱮ ᱯᱚᱴᱚᱡᱽ ᱩᱰᱩᱠ ᱟᱠᱟᱱᱟ ᱾ ᱢᱤᱫᱴᱟᱝ ᱵᱟᱨᱭᱟ ᱠᱟᱹᱡ ᱠᱟᱹᱡ ᱟᱹᱰᱤ ᱠᱟᱹᱡ ᱠᱟᱹᱡ ᱧᱮᱞᱚᱜ ᱠᱟᱱᱟ ᱥᱩᱭ ᱞᱮᱠᱟ ᱾
ᱟᱪᱪᱷᱟ ᱟᱪᱪᱷᱟ ᱾
ᱜᱚᱝᱠᱮ ᱟᱯᱮ ᱫᱚ ᱢᱟᱱᱮ ᱨᱚᱦᱚᱲ ᱨᱮᱠᱚ ᱜᱤᱰᱤᱭᱟ ᱥᱮ ᱚᱱᱠᱟ ᱯᱚᱴᱠᱚᱡᱽ ᱠᱟᱛᱮᱫ ᱡᱮᱢᱚᱱ? ᱨᱚᱦᱚᱨ ᱨᱮᱫᱚ ᱦᱚᱲᱳ ᱠᱚ ᱜᱤᱰᱤᱭ ᱜᱮᱭᱟ ᱟᱨ ᱯᱚᱴᱠᱚᱡᱽ ᱠᱟᱛᱮᱜ ᱞᱚᱥᱚᱫ ᱨᱮ ᱡᱟᱦᱟᱸ ᱞᱮᱠᱟ
ᱚᱱᱟ ᱫᱚ ᱜᱚᱝᱠᱮ ᱢᱟᱱᱮ ᱟᱞᱮ ᱫᱚ ᱚᱱᱠᱟ ᱵᱚᱥᱛᱟ ᱨᱮ ᱠᱚ ᱥᱟᱵᱟᱹᱣ ᱠᱟᱜᱼᱟ ᱾ ᱵᱚᱥᱛᱟ ᱨᱮᱠᱚ ᱥᱟᱢᱵᱟᱣ ᱠᱚᱣᱟ ᱚᱱᱟ ᱠᱤᱪᱷᱩ ᱯᱚᱴᱠᱚᱡ ᱪᱚᱭᱟᱠᱚ ᱯᱚᱴᱠᱚᱪᱚ ᱠᱟ ᱛᱮ ᱢᱟᱱᱮ ᱢᱤᱫᱴᱟᱝ ᱵᱷᱟᱞᱮ ᱧᱚᱜ ᱚᱝᱠᱟ ᱠᱷᱮᱛ ᱨᱮ ᱚᱝᱠᱟ ᱥᱤ ᱞᱟᱹᱦᱩᱫ ᱠᱟᱛᱮ ᱡᱟᱦᱟ‌ ᱨᱮ ᱠᱚ ᱛᱚᱞᱟᱭᱠᱚ ᱥᱤ ᱞᱟᱹᱦᱩᱫ ᱠᱟᱛ ᱛᱮ ᱠᱤᱪᱷᱩ ᱚᱱᱠᱟ ᱩᱥᱩᱞ ᱧᱚᱜᱼᱟ ᱠᱚ᱾ ᱦᱮᱸᱥᱮ ᱚᱸᱰᱮ ᱧᱚᱜᱟ ᱠᱚ ᱚᱸᱰᱮ ᱚᱱᱟ ᱩᱥᱩᱞ ᱧᱚᱜ ᱠᱟᱛᱮᱜ ᱚᱸᱰᱮ ᱴᱷᱮᱡᱚᱜ ᱚᱱᱟ ᱤᱛᱟᱹ ᱠᱚ ᱟᱹᱜᱩᱭ ᱛᱮ ᱚᱸᱰᱮ ᱠᱚ ᱮᱨᱟ ᱠᱚ ᱾ ᱡᱟᱛᱮ ᱩᱥᱩᱞ ᱧᱚᱜ ᱨᱮ ᱠᱷᱟᱱ ᱫᱚ ᱡᱟᱛᱮ ᱫᱟᱜ ᱠᱟᱛᱮᱜ ᱟᱞᱚ ᱰᱩᱵᱩᱡᱚᱜ ᱢᱟ, ᱰᱩᱵᱩᱡ ᱞᱮᱱᱠᱷᱟᱱ ᱢᱟ ᱚᱱᱟ ᱢᱟ ᱥᱮᱭᱟᱜᱼᱟ᱾ ᱢᱟᱱᱮ ᱵᱟᱝ ᱩᱰᱩᱝᱚᱜ ᱦᱩᱸ
ᱟᱪᱪᱷᱟ ᱜᱚᱝᱠᱮ ᱛᱟᱦᱚᱞᱮ ᱟᱯᱮᱭᱟᱜ ᱮᱸ ᱪᱮᱫ ᱞᱮᱠᱟ ᱢᱟᱱᱮ ᱟᱯᱮᱭᱟᱜ ᱪᱮᱫ ᱞᱮᱠᱟ ᱯᱮ ᱪᱟᱥ ᱜᱮᱭᱟ? ᱢᱟᱱᱮ ᱨᱚᱦᱚᱭ ᱠᱷᱚᱱᱟᱜ ᱤᱨᱚᱜ ᱫᱷᱟᱹᱨᱤᱡ ᱪᱮᱫ ᱞᱮᱠᱟ ᱟᱯᱮᱭᱟᱜ ᱢᱟᱱᱮ ᱯᱨᱚᱥᱮᱥ ᱛᱟᱯᱮ ᱠᱟᱹᱴᱤᱡ ᱜᱚᱝᱠᱮ ᱠᱟᱹᱴᱤᱡ ᱞᱟᱹᱭ ᱟᱸᱡᱚᱢᱟᱹᱧ ᱢᱮᱥᱮ?
ᱜᱚᱝᱠᱮ ᱟᱞᱮᱭᱟᱜ ᱯᱚᱨᱥᱮᱥ ᱫᱚ ᱯᱩᱭᱞᱩ ᱛᱚᱞᱟ ᱛᱩᱜ ᱦᱩᱭᱩᱜᱼᱟ, ᱛᱟᱯᱚᱨᱮ ᱞᱚᱥᱚᱜ ᱦᱩᱭᱩᱜᱼᱟ, ᱛᱚ ᱱᱮᱛᱟᱨ ᱫᱚ ᱟᱞᱮ ᱚᱱᱛᱮ ᱫᱚ ᱱᱮᱛᱟᱨ ᱫᱚ ᱞᱟᱦᱟ ᱯᱟᱹᱦᱤᱞ ᱫᱚ ᱢᱟᱱᱮ ᱰᱟᱝᱨᱤ ᱠᱚᱫᱚ ᱠᱚ ᱞᱟᱹᱣᱩᱫ ᱛᱟᱦᱮᱸᱜ ᱦᱟᱥᱟ ᱠᱚ, ᱱᱮᱛᱟᱨ ᱫᱚ ᱰᱤᱡᱤ ᱢᱟᱱᱮ ᱱᱟᱦᱟᱜ ᱡᱩᱜᱽ ᱨᱮᱫᱚ ᱜᱟᱹᱰᱤ ᱛᱮᱜᱮ ᱛᱚ ᱾ ᱢᱤᱫ ᱱᱚᱸᱰᱮ ᱜᱮᱠᱚ ᱞᱚᱥᱚᱫ ᱠᱟᱜᱼᱟ ᱛᱚ ᱚᱝᱠᱟ ᱞᱚᱥᱚᱫ ᱯᱚᱪᱟᱝ ᱠᱟᱛᱮᱜ ᱨᱚᱦᱚᱭ ᱟᱠᱚ ᱛᱟᱯᱚᱨᱮ ᱥᱟᱨ ᱠᱚᱠᱚ ᱮᱢᱚᱜᱼᱟ, ᱱᱤᱛᱚᱜ ᱫᱚ ᱥᱟᱨ ᱵᱟᱢ ᱮᱢᱚᱜ ᱠᱷᱟᱱ ᱫᱚ ᱡᱟᱦᱟᱱᱟᱜ ᱦᱩᱲᱩ ᱨᱮᱜᱮ ᱥᱟᱨ ᱠᱷᱟᱱ ᱫᱚ ᱵᱟᱝ ᱦᱩᱭᱩᱜᱼᱟ, ᱱᱮᱛᱟᱨ ᱫᱚ ᱟᱫᱚ ᱥᱟᱨ ᱠᱚ ᱮᱢᱟᱜᱼᱟ᱾ ᱛᱟᱯᱚᱨᱮ ᱮᱥᱯᱨᱮ ᱴᱮᱥᱯᱨᱮ ᱮᱥᱯᱨᱮ ᱦᱩᱭᱩᱜᱼᱟ, ᱛᱟᱯᱚᱨᱮ ᱩᱸ ᱜᱚᱝᱠᱮ ᱩᱱᱟᱹᱜ ᱫᱚ ᱵᱟᱹᱧ ᱵᱟᱲᱟᱭᱟ ᱛᱚ ᱮᱥᱯᱨᱮ ᱦᱩᱭᱩᱜᱼᱟ, ᱛᱟᱯᱚᱨᱮ ᱦᱩᱲᱩ ᱠᱚ ᱵᱤᱞᱤᱜᱼᱟ ᱾ ᱫᱟᱜ ᱠᱚ ᱵᱟᱛᱟᱣ ᱦᱩᱭᱩᱜᱼᱟ, ᱦᱩᱲᱩ ᱠᱚ ᱵᱤᱞᱤᱜᱼᱟ, ᱤᱨ ᱦᱩᱭᱩᱜᱼᱟ, ᱟ ᱫᱟᱞ
ᱟᱪᱪᱷᱟ ᱟᱪᱪᱷᱟ ᱟᱪᱪᱷᱟ ᱟᱪᱪᱷᱟ ᱾
ᱜᱚᱝᱠᱮ ᱟᱯᱮ ᱥᱮᱜ ᱫᱚ ᱪᱮᱜᱠᱟ?
ᱟᱞᱮ ᱥᱮᱫ ᱫᱚ ᱦᱩᱜ ᱠᱟᱱᱟ ᱡᱟᱦᱟᱸ ᱚᱱᱟ ᱛᱚᱞᱟ ᱡᱟᱦᱟᱸ ᱢᱚᱴᱟᱟᱢᱴᱤ ᱨᱚᱦᱚᱭ ᱜᱟᱱ ᱠᱟᱱᱟ᱾ ᱮᱸ ᱨᱚᱦᱚᱭ ᱢᱚᱴᱟᱢᱩᱴᱤ ᱮ ᱮᱸ ᱮᱭ ᱚᱝᱠᱟ ᱥᱟᱛ ᱟᱴ ᱤᱧᱪᱤ ᱠᱟᱛᱮᱜ ᱡᱚᱫᱤ ᱦᱳᱭ ᱠᱟᱱᱟ ᱥᱟᱛ ᱜᱟᱹᱦᱤᱨ ᱧᱚᱜᱟᱜ ᱫᱚ ᱚᱝᱠᱟ ᱡᱟᱦᱟᱸ ᱛᱚᱞᱟ ᱡᱷᱟᱹᱞ ᱠᱚᱜ ᱚᱱᱟ ᱫᱚ ᱜᱟᱦᱤᱨ ᱧᱚᱜ ᱟᱨ ᱡᱟᱦᱟᱸ ᱯᱟᱸᱪ ᱤᱧᱪᱤ ᱤᱱᱟᱹᱜ ᱜᱟᱱ ᱛᱚᱞᱟ ᱫᱚ ᱯᱩᱭᱞᱩ ᱟᱜᱮ ᱞᱮ ᱚᱱᱟ ᱜᱷᱩᱴᱩ ᱧᱚᱜ ᱠᱚᱨᱮᱞ ᱞᱮ ᱤᱭᱟᱹ ᱨᱚᱦᱚᱭᱟᱞᱮ ᱚᱱᱟ ᱫᱚ ᱾ ᱟᱞᱮ ᱚᱱᱟ ᱟᱜᱮ ᱫᱟᱜ ᱞᱮ ᱚᱸᱰᱮ ᱡᱟᱛᱮ ᱫᱟᱜ ᱚᱸᱰᱮ ᱛᱟᱦᱮᱱ ᱢᱟ ᱚᱱᱟ ᱵᱟᱹᱫ ᱨᱮ ᱾ ᱛᱟᱦᱮᱸ ᱠᱟᱛᱮ ᱛᱚᱢᱵᱟ ᱛᱟᱦᱮᱱ ᱢᱟ ᱚᱸᱰᱮ ᱥᱤ ᱦᱚᱪᱚᱭ ᱟᱞᱮ ᱾ ᱩᱸᱻ ᱥᱤ ᱦᱚᱪᱚᱭ ᱛᱟᱯᱚᱨᱮ ᱥᱤ ᱦᱚᱪᱚ ᱠᱟᱛᱮ ᱚᱱᱟ ᱥᱤ ᱞᱟᱹᱟᱦᱩᱫ ᱠᱟᱛᱮᱜ ᱮᱸ ᱚᱱᱟ ᱡᱟᱦᱟᱸ ᱜᱷᱟᱥ ᱠᱚ ᱛᱟᱦᱮᱱᱟ ᱾ ᱚᱱᱟ ᱜᱷᱟᱥ ᱠᱚ ᱚᱱᱟ ᱟᱜᱮ ᱚᱪᱚᱜ ᱟᱞᱮ ᱜᱷᱟᱸᱥ ᱠᱚ ᱚᱪᱚᱜ ᱠᱟᱛᱮ ᱟᱬ ᱦᱚᱪᱚᱭ ᱟᱞᱮ ᱟᱲᱚᱢ ᱠᱟᱛᱮ ᱟᱨᱦᱚᱸᱭ ᱟᱵᱟᱨ ᱠᱷᱮᱛ ᱞᱮ ᱥᱤ ᱦᱚᱪᱚᱭᱟ᱾ ᱥᱤ ᱦᱚᱪᱚ ᱠᱟᱛᱮᱜ ᱛᱟᱯᱚᱨᱮ ᱚᱱᱟ ᱛᱚᱞᱟ ᱞᱮ ᱛᱩᱫ ᱦᱚᱪᱚ ᱠᱚᱣᱟ ᱚᱱᱟᱦᱚᱸ ᱡᱟᱦᱟᱸᱨᱮ ᱛᱚᱞᱟ ᱛᱟᱦᱮᱱᱟ ᱩᱱ ᱥᱚᱢᱚᱭ ᱛᱩᱫ ᱥᱩᱚᱢᱚᱭ ᱫᱚ ᱚᱱᱟᱨᱮ ᱫᱟᱜ ᱵᱟᱛᱟᱱ ᱦᱩᱭᱩᱜ ᱛᱟᱢᱟ ᱵᱟᱝ ᱠᱷᱟᱱ ᱫᱚ ᱚᱱᱟ ᱛᱚᱞᱟᱴᱟᱜ ᱩᱸ ᱛᱚᱯᱟᱜᱚᱜᱼᱟ ᱚᱱᱟ ᱠᱷᱚᱛᱤᱨ ᱛᱮᱜᱮ ᱞᱟᱦᱟ ᱧᱚᱜ ᱨᱮ ᱫᱟᱜ ᱵᱟᱛᱟᱱ ᱫᱚᱨᱠᱟᱨ ᱾ ᱚᱱᱟ ᱛᱚᱞᱟ ᱛᱩᱫ ᱠᱟᱛᱮᱜ ᱨᱚᱦᱚᱭ ᱦᱚᱪᱚ ᱦᱩᱭᱩᱜᱼᱟ, ᱨᱚᱦᱚᱭ ᱠᱟᱛᱮᱜ ᱚᱱᱟᱨᱮ ᱫᱟᱜ ᱠᱚ ᱤᱭᱟᱹ ᱦᱩᱭᱩᱜᱼᱟ ᱯᱩᱭᱞᱳ ᱫᱚ ᱨᱚᱦᱚᱭ ᱥᱚᱸᱜᱮ ᱛᱟᱨᱟ ᱫᱚ ᱛᱮᱢᱚᱱ ᱫᱟᱜ ᱫᱚ ᱵᱟᱭ ᱫᱚᱨᱠᱟᱨᱟ᱾ ᱱᱮᱛᱟᱨ ᱢᱟ ᱱᱚᱜ ᱱᱚᱝᱠᱟ ᱢᱟᱱᱮ ᱱᱮᱛᱟᱨᱟᱜ ᱮᱢᱚᱱ ᱯᱷᱚᱥᱚᱞ ᱠᱚ ᱢᱮᱱᱟᱜ ᱟᱠᱟᱫᱟ ᱥᱟᱨᱵᱷᱤᱥ ᱵᱟᱢ ᱮᱢᱟᱜ ᱠᱷᱟᱱ ᱜᱮ ᱦᱩᱭᱼᱜᱮ ᱵᱟᱝ ᱦᱩᱭᱩᱜᱼᱟ ᱾
ᱦᱮᱸ
ᱟᱨ ᱱᱮᱛᱟᱨ ᱦᱮᱸ ᱟᱫᱚ ᱤᱱᱟᱹ ᱯᱚᱨᱮ ᱥᱟᱨᱵᱷᱤᱥ ᱠᱚ ᱮᱢ ᱠᱟᱛᱮ-ᱜ ᱛᱟᱯᱚᱨᱮ
ᱦᱮ
ᱛᱟᱯᱚᱨᱮ ᱫᱟᱜ ᱠᱚ ᱚᱱᱟ ᱠᱚ ᱧᱮᱞᱟ-ᱜ ᱦᱩᱭᱩᱜᱼᱟ᱾ ᱡᱟᱛᱮ ᱟᱨ ᱚᱱᱟ ᱥᱟᱨ ᱠᱚ ᱮᱢ ᱠᱟᱛᱮ ᱫᱟᱜ ᱛᱚ ᱛᱚᱞ ᱦ ᱦᱩᱭᱩᱜᱼᱟ᱾ ᱟᱨ ᱡᱩᱫᱤ ᱫᱟᱜ ᱡᱩᱫᱤ ᱵᱟᱝ ᱚ ᱛᱟᱦᱚᱞᱮ ᱫᱚ ᱡᱟᱦᱟᱸ ᱥᱟᱨᱮᱢ ᱞᱟᱜᱟᱣ ᱠᱮᱫᱟ᱾ ᱚᱱᱟ ᱫᱚ ᱮᱴᱟᱜ ᱠᱷᱮᱛ ᱥᱮᱫ ᱞᱤᱸᱜᱮ ᱤᱫᱤᱜᱼᱟ᱾
ᱦᱮᱸ
ᱯᱨᱚᱥᱮᱥ ᱟ ᱛᱟᱨᱯᱚᱨᱮ ᱦᱟᱱᱛᱮ ᱦᱩᱭᱩᱜ ᱠᱟᱱᱟ᱾ ᱦᱮᱲᱦᱮᱫ ᱥᱤᱡᱤᱱ ᱥᱮᱴᱮᱨᱚᱜᱼᱟ᱾ ᱦᱮᱲᱦᱮᱫ ᱟᱵᱚᱱ, ᱦᱮᱲᱦᱮᱫ ᱠᱟᱛᱮᱫ ᱚᱱᱟ ᱫᱟᱜ ᱠᱚ ᱚᱸᱰᱮ ᱛᱚᱞᱟᱜ ᱦᱩᱭᱩᱜᱼᱟ᱾ ᱫᱟᱜ ᱠᱚ ᱛᱚᱞᱟ ᱠᱟᱛᱮᱜ ᱚᱱᱠᱟ ᱡᱚᱠᱷᱚᱱ ᱵᱤᱞᱤᱜᱼᱟ᱾ ᱩᱱᱥᱩᱚᱢᱚᱭ ᱤᱨ ᱦᱩᱭᱩᱜᱼᱟ᱾ ᱤᱨ ᱠᱟᱛᱮᱫ ᱛᱚᱞ ᱦᱩᱭᱩᱜ ᱟ ᱛᱚᱞ ᱠᱟᱛᱮᱜ ᱮᱸ ᱚᱲᱟᱜ ᱛᱮ ᱟᱹᱜᱩ ᱦᱩᱭᱩᱜᱼᱟ᱾ ᱟᱨᱦᱚᱸ ᱫᱟᱞ ᱦᱩᱭᱩᱜᱼᱟ᱾ ᱟᱨᱦᱚᱸ ᱫᱟᱞ ᱠᱟᱛᱮᱜ ᱚᱱᱟ ᱟᱨᱦᱚᱸ ᱚᱴᱟᱝ ᱯᱷᱟᱨᱪᱟ ᱦᱩᱭᱩᱜᱼᱟ ᱚᱴᱟᱝ ᱯᱟᱨᱪᱷᱟ ᱠᱟᱛᱮ, ᱟᱨ ᱵᱚᱥᱛᱟ ᱨᱮ ᱥᱟᱢᱵᱟᱣ ᱠᱟᱛᱮ ᱟᱨᱦᱚᱸ ᱚᱲᱟᱜ ᱨᱮ ᱵᱟᱭ ᱦᱩᱭᱩᱜᱼᱟ᱾ ᱟᱫᱚ ᱜᱚᱝᱠᱮ ᱱᱮᱛᱟᱨ ᱫᱚ ᱢᱟᱱᱮ ᱱᱟᱦᱟᱜ ᱡᱩᱜᱽ ᱠᱟᱱᱟ ᱛᱚ, ᱢᱟᱱᱮ ᱩᱱᱟᱹᱜ ᱠᱤᱪᱷᱩ ᱫᱚ ᱠᱟᱹᱢᱤ ᱵᱟᱝ ᱞᱟᱜᱟ-ᱜ ᱠᱟᱱᱟ᱾ ᱱᱮᱛᱟᱨ ᱫᱚ ᱱᱟᱦᱟ-ᱜ ᱡᱩᱜᱽ ᱫᱚ᱾ ᱢᱟᱱᱮ ᱰᱤᱡᱤᱴᱟᱞ ᱚᱱᱠᱟᱱᱟ-ᱜ ᱜᱟᱹᱰᱤ ᱦᱮᱡ ᱟᱠᱟᱱᱟ᱾ ᱚᱱᱟᱨᱮ ᱜᱟᱹᱰᱤ ᱨᱮᱜᱮ ᱰᱟᱭᱨᱮᱠᱴ ᱢᱤᱫ ᱫᱷᱟᱣ ᱛᱮᱜᱮ ᱤᱨ ᱦᱚᱸ ᱤᱨᱚᱜ ᱠᱟᱱᱟ᱾
ᱫᱟᱞ ᱦᱚᱸ ᱫᱟᱞᱚ-ᱜ ᱠᱟᱱᱟ᱾ ᱚᱴᱟᱝᱚᱜ ᱠᱟᱱᱟ ᱚᱸᱰᱮᱜ ᱜᱮ, ᱡᱚᱛᱚᱣᱟᱜ ᱦᱮᱸ
ᱠᱟᱱᱟ ᱟᱨ ᱢᱤᱫ ᱫᱷᱟᱣ ᱵᱚᱥᱛᱟ᱾ ᱵᱚᱥᱛᱟ ᱨᱮ ᱥᱟᱵᱟᱣ ᱟᱨ ᱰᱟᱭᱨᱮᱠ ᱴᱨᱟᱠᱴᱟᱨ ᱞᱳᱰ ᱠᱟᱛᱮᱫ ᱚᱲᱟᱜ ᱨᱮᱠᱚ ᱤᱫᱤᱭᱟᱠᱚ ᱠᱟᱱᱟ᱾
ᱦᱮᱸ ᱛᱚ ᱱᱮᱛᱟᱨ ᱫᱚ ᱜᱚᱝᱠᱮ ᱧᱮᱞᱚᱜ ᱠᱟᱱᱟ᱾ ᱡᱮ ᱡᱮᱢᱚᱱ ᱟᱵᱚᱣᱟ-ᱜ ᱦᱚᱲᱳᱲ ᱠᱚ ᱛᱚᱞᱟ ᱠᱚ ᱤᱨᱟ ᱢᱟᱱᱮ ᱛᱚᱞᱟ ᱠᱚᱵᱚ ᱛᱩ ᱫᱟ ᱟᱵᱚ ᱢᱤᱫᱴᱟᱝ ᱵᱟᱹᱦᱤᱞ ᱡᱮᱢᱚᱱ ᱛᱟᱦᱮᱸ ᱠᱟᱱᱟ ᱾ᱢᱤᱫᱴᱟᱝ ᱥᱮᱨᱮᱧᱟ ᱠᱚ ᱱᱮᱛᱟᱨ ᱫᱚ ᱚᱱᱟ ᱵᱟᱝ ᱵᱟᱠᱚ ᱧᱮᱞᱚᱜ ᱠᱟᱱ ᱟᱞᱮᱥᱮᱫ, ᱟᱯᱮᱥᱮᱫ ᱫᱚ ᱵᱟᱹᱧ ᱵᱟᱲᱟᱭ ᱜᱚᱝᱠᱮ ᱛᱚ ᱟᱞᱮᱥᱮᱫ ᱫᱚ ᱧᱮᱞ ᱦᱮᱡ ᱠᱟᱱᱟ᱾ ᱛᱚᱞᱟ ᱢᱟᱱᱮ ᱛᱩᱫ ᱥᱚᱢᱚᱭ ᱠᱚ ᱢᱤᱫ ᱥᱮᱨᱮᱧ ᱢᱮᱱᱟᱜ ᱛᱟᱵᱚᱱᱟ᱾ ᱟᱵᱚ ᱥᱟᱱᱛᱟᱲᱟ-ᱜ ᱛᱟᱨᱯᱚᱨᱮ, ᱮᱸ ᱨᱚᱦᱚᱭ ᱥᱚᱢᱚᱭ ᱢᱤᱫᱴᱟᱝ ᱥᱮᱨᱮᱧ ᱢᱮᱱᱟᱜ ᱛᱟᱵᱚᱱᱟ᱾ ᱤᱨ ᱥᱚᱢᱚᱭ ᱢᱤᱫᱴᱟᱝ ᱥᱮᱨᱮᱧ ᱛᱚ ᱱᱮᱛᱟᱨ ᱫᱚ ᱧᱮᱞᱚᱜ, ᱧᱮᱞᱚᱜ ᱠᱟᱱᱟ᱾ ᱚᱱᱟ ᱜᱮᱛᱚ ᱟᱫ ᱪᱟᱵᱟᱜ ᱠᱟᱱᱟ᱾ ᱟᱯᱮᱥᱮᱫ ᱩᱱᱛᱮ ᱫᱚ ᱥᱮᱨᱮᱧ ᱵᱟᱲᱟᱭ ᱜᱮᱭᱟ, ᱥᱮ ᱩᱱ ᱥᱚᱢᱚᱭ ᱫᱚ? ᱛᱚᱞᱟ ᱛᱩᱫ ᱥᱚᱢᱚᱭ, ᱤᱨ ᱥᱚᱢᱚᱭ ᱨᱚᱦᱚᱭ ᱥᱚᱢᱚᱭ᱾ ᱵᱟᱢ ᱟᱸᱡᱚᱢ ᱵᱟᱲᱟ-ᱜ ᱛᱚ ᱜᱚᱝᱠᱮ ᱾
ᱦᱮᱸ ᱜᱚᱝᱠᱮ ᱚᱱᱠᱟ ᱫᱚ ᱢᱟᱱᱮ ᱦᱮᱸ ᱡᱟᱦᱟᱸ ᱵᱟᱵᱟ ᱛᱟᱠᱚᱣᱟ-ᱜ ᱵᱤᱫᱟᱹᱞ ᱨᱮᱫᱚ ᱩᱱ ᱥᱚᱢᱚᱭ ᱫᱚ᱾ ᱢᱟᱱᱮ ᱡᱟᱦᱟᱸ ᱨᱮᱜᱮ ᱠᱚ ᱛᱩᱫ, ᱡᱚᱛᱚᱜᱮ ᱚᱱᱠᱟ ᱢᱟᱱᱮ ᱥᱮᱨᱮᱧ ᱟᱠᱚ, ᱟᱨ ᱱᱮᱛᱟᱨ ᱫᱚ ᱚᱱᱠᱟ ᱥᱮᱨᱮᱧᱮᱫ ᱨᱮᱦᱚᱸ ᱠᱚ᱾ ᱠᱷᱩᱵ ᱠᱚ ᱠᱷᱩᱵ ᱠᱚᱢ ᱠᱚ ᱥᱮᱨᱮᱧ ᱮᱫᱟ᱾
ᱦᱩᱸ
ᱚ
ᱦᱮᱸ ᱜᱚᱝᱠᱮ ᱛᱟᱦᱚᱞᱮ, ᱛᱤᱨᱤᱥᱮ ᱡᱩᱱ ᱯᱮ ᱢᱟᱱᱟᱣ ᱠᱮᱫᱟ᱾ ᱛᱟᱦᱚᱞᱮ ᱪᱮᱫ ᱠᱚ ᱢᱟᱱᱮ ᱚᱱᱠᱟ᱾ ᱮᱢ ᱵᱚᱸᱜᱟ ᱵᱩᱨᱩ ᱤᱫᱤ ᱠᱟᱛᱮᱜ, ᱚᱱᱠᱟᱱᱟᱜ ᱛᱤᱨᱤᱥᱮ ᱡᱩᱱ ᱯᱮ ᱢᱟᱱᱟᱣ ᱠᱮᱫᱟ ᱚᱱᱠᱟ, ᱚᱱᱟ ᱤᱫᱤ ᱤᱫᱤ ᱠᱟᱛᱮᱫ ᱟᱢ ᱪᱮᱫ ᱮᱢ ᱞᱟᱹᱭᱮᱫᱟ, ᱪᱮᱫ ᱠᱚ ᱚᱱᱠᱟᱱᱟᱜ
ᱜᱚᱢᱠᱮ ᱛᱤᱨᱤᱥᱮ ᱡᱩᱱ ᱫᱚ ᱟᱵᱚ ᱮᱜ ᱵᱷᱟᱨᱚᱛ ᱫᱤᱥᱚᱢ ᱡᱚᱠᱷᱚᱱ ᱤᱝᱨᱮᱡᱽ ᱠᱚ ᱦᱮᱡ ᱞᱮᱱᱟ ᱠᱚ ᱛᱚ ᱩᱱ ᱚᱠᱛᱚ ᱟᱵᱚ, ᱥᱟᱱᱛᱟᱲ ᱠᱚ ᱟᱵᱚᱣᱟᱜ ᱢᱟᱱᱮ ᱡᱚᱠᱷᱚᱱ ᱤᱝᱨᱮᱡ ᱠᱚ ᱟᱵᱚ, ᱥᱟᱱᱛᱟᱲ ᱠᱚ ᱪᱮᱛᱟᱱ ᱨᱮ ᱱᱟᱦᱟᱪᱟᱨ, ᱨᱚᱰᱚᱡ ᱠᱚᱪᱞᱚᱱ ᱠᱚ ᱪᱟᱹᱞᱩᱭᱮᱫ ᱛᱟᱦᱮᱸᱫ ᱛᱚ ᱩᱱᱥᱚᱢᱚᱭ ᱟᱵᱚᱨᱮᱱ ᱦᱩᱞᱜᱟᱹᱨᱭᱟᱹ ᱠᱚ ᱧᱩᱛᱩᱢᱟᱱ ᱥᱤᱫᱩ ᱠᱟᱹᱱᱩ, ᱟᱨᱦᱚᱸ ᱢᱮᱱᱟᱜ ᱠᱚᱜᱮᱭᱟ᱾ ᱛᱚ ᱟᱵᱚ ᱥᱟᱫᱷᱤᱱ ᱧᱟᱢ ᱞᱟᱹᱜᱤᱫ ᱠᱚ, ᱞᱟᱹᱲᱦᱟᱹᱭ ᱞᱮᱫᱟ ᱠᱚ᱾ ᱛᱚ ᱩᱱ ᱞᱮᱠᱟ ᱩᱱᱫᱚ, ᱟᱵᱚ ᱛᱤᱨᱤᱥ ᱡᱩᱱ ᱫᱚ ᱢᱤᱫᱴᱟᱝ ᱵᱚᱞᱛᱮ ᱫᱚ ᱢᱟᱱᱮ ᱫᱩᱠ-ᱫᱩᱠ ᱨᱮᱱᱟᱜ ᱫᱤᱱ ᱠᱟᱱ ᱛᱟᱵᱚᱱᱟ, ᱢᱮᱱᱠᱷᱟᱱ ᱱᱮᱛᱟᱨ ᱧᱮᱞᱚᱜ ᱠᱟᱱᱟ ᱡᱮ ᱦᱩᱞ ᱢᱟᱦᱟ ᱨᱮᱦᱚᱸ ᱮᱱᱮᱡ ᱫᱟᱠᱚ, ᱥᱮᱨᱮᱧ ᱫᱟᱠᱚ, ᱰᱤᱡᱮ ᱫᱟᱠᱚ, ᱵᱚᱠᱥ ᱫᱟᱠᱚ᱾ ᱟᱨᱦᱚᱸ ᱟᱭᱢᱟ ᱞᱮᱠᱟᱱᱟᱜ ᱧᱮᱞᱚᱜ ᱠᱟᱱᱟ᱾ ᱟᱫᱚ ᱚᱱᱟ ᱤᱫᱤ ᱠᱟᱛᱮᱫ ᱫᱚ ᱛᱚ ᱢᱟᱱᱟᱣ ᱦᱚᱸ ᱢᱟᱱᱮ ᱵᱚᱪᱷᱚᱨᱠᱮ ᱵᱚᱪᱷᱚᱨ ᱵᱚᱱ ᱢᱟᱱᱟᱣ ᱤᱫᱤᱭᱟ, ᱦᱚᱲ ᱜᱮ ᱡᱟᱦᱟᱸᱭ ᱠᱚ ᱛᱟᱦᱮᱸ ᱠᱟᱱᱟ, ᱩᱭᱦᱟᱹᱨ ᱤᱫᱤ ᱠᱚᱣᱟᱵᱚᱱ᱾ ᱵᱟᱵᱚᱱ ᱦᱤᱲᱤᱧ ᱠᱚᱣᱟ, ᱢᱟᱹᱱ ᱵᱚᱱ ᱮᱢᱟ ᱠᱚᱣᱟ᱾
ᱮᱠᱫᱚᱢ ᱟᱹᱰᱤ ᱱᱟᱯᱟᱭ ᱜᱮ, ᱠᱟᱛᱷᱟ ᱵᱤᱱ ᱢᱮᱱ ᱠᱟᱫᱟ ᱜᱚᱢᱠᱮ, ᱡᱟᱦᱟᱸ ᱱᱤᱛᱚᱜ ᱾ ᱱᱮᱛᱟᱨ ᱧᱮᱞᱚᱜ ᱠᱟᱱᱟ᱾ ᱢᱟᱱᱮ ᱦᱩᱞ ᱢᱟᱦᱟ ᱨᱮᱦᱚᱸ, ᱚᱨᱠᱮᱥᱴᱟᱨ ᱠᱚ ᱦᱳᱭ ᱦᱚᱪᱚᱭᱮᱫᱟ᱾ ᱡᱟᱛᱨᱟ ᱠᱚ ᱦᱳᱭ ᱦᱚᱪᱚᱭᱮᱫᱟ, ᱚᱠᱟᱨᱮ ᱪᱮᱫ ᱯᱨᱳᱜᱨᱟᱢ ᱠᱚ᱾